ᱞᱟᱹᱭ ᱮᱫᱟᱹᱧ ᱱᱮᱥ ᱫᱚ ᱫᱟᱬᱟᱱ ᱯᱮ ᱪᱟᱞᱟᱣ ᱞᱮᱱᱟ ᱥᱮ ᱵᱟᱝ?
ᱚ ᱦᱚ ᱫᱟᱬᱟᱱ?
ᱦᱳᱭ ᱾
ᱪᱟᱞᱟᱣ ᱞᱮᱱᱟ ᱞᱮ ᱾
ᱚᱠᱟ ᱠᱚᱥᱮᱫ?
ᱫᱤᱜᱷᱟᱹ ᱧᱮᱞ ᱞᱮ ᱥᱮᱱ ᱞᱮᱱᱟ ᱾ ᱦᱮᱸ?
ᱫᱤᱜᱷᱟᱹ?
ᱦᱮᱸ ᱫᱤᱜᱷᱟᱹ ᱞᱮ ᱫᱩᱠ ᱟᱱᱟ ᱾
ᱟᱨ?
ᱟᱨᱻ ᱨᱟᱥ ᱯᱩᱨᱱᱤᱢᱟ ᱨᱮᱻ ᱤᱭᱟᱹ ᱞᱮ ᱪᱟᱞᱟᱣ ᱞᱮᱱᱟ ᱞᱩᱜᱩ ᱵᱩᱨᱩ ᱾
ᱦᱩᱸ ᱾ ᱫᱤᱜᱷᱟᱟᱹ ᱫᱚ ᱪᱮᱫ ᱛᱮᱯᱮ ᱞᱟᱭᱤᱱ ᱜᱟᱹᱰᱤ ᱛᱮᱯᱮ ᱪᱟᱞᱟᱣ ᱞᱮᱱᱟ ᱥᱮ ᱨᱤᱡᱟᱹᱵᱷ ᱜᱟᱹᱰᱤ ᱛᱮᱯᱮ ᱪᱟᱞᱟᱣ ᱞᱮᱱᱟ?
ᱵᱟ ᱨᱤᱡᱟᱹᱵᱽ ᱜᱟᱹᱲᱤ ᱛᱮ ᱾
ᱛᱤᱱᱟᱹᱜ ᱜᱟᱱ ᱯᱮ ᱪᱟᱞᱟᱣ ᱞᱮᱱᱟ ᱛᱟᱦᱚᱞᱮ?
ᱪᱟᱞᱟᱣ ᱞᱮᱱᱟᱞᱮ ᱢᱤᱫᱴᱟᱝ ᱵᱟᱥ ᱞᱮ ᱵᱷᱟᱲᱟ ᱨᱤᱡᱟᱹᱵᱷ ᱞᱮᱫᱟ ᱾ ᱯᱨᱟᱭ ᱥᱮᱱ ᱞᱮᱱᱟᱞᱮ ᱥᱟᱴ ᱥᱚᱛᱛᱳᱨ ᱡᱚᱱ ᱜᱟᱱ ᱾
ᱦᱚ ᱾ ᱮᱠᱷᱚᱱ ᱢᱟᱱᱮ ᱟᱯᱮ ᱛᱤᱨᱞᱟᱹ ᱦᱚᱯᱚᱱ ᱜᱮᱥᱮ ᱡᱷᱚᱛᱚ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱡᱷᱚᱛ
ᱵᱟᱝ ᱡᱷᱚᱛᱚ ᱢᱮᱥᱟ ᱠᱟᱛᱮᱜ ᱜᱮᱞᱮ ᱪᱟᱞᱟᱣ ᱞᱮᱱᱟ ᱾
ᱚᱸᱰᱮ ᱛᱤᱨᱮᱯᱮ ᱚᱰᱚᱝ ᱞᱮᱱᱟ ᱚᱲᱟᱜ ᱠᱷᱚᱱ?
ᱚ ᱱᱚᱸᱰᱮᱞᱮ ᱱᱚᱸᱰᱮᱞᱮ ᱩᱰᱩᱝ ᱞᱮᱱᱟ ᱚᱱᱠᱟ ᱵᱟᱨᱚᱴᱟ ᱥᱮᱫ ᱛᱮ ᱡᱟᱹᱱᱤᱡ ᱜᱟᱹᱰᱤ ᱟᱲᱟᱜ ᱟᱠᱟᱫᱟ ᱞᱮ ᱾
ᱦᱩᱸ, ᱧᱤᱫᱟᱹ?
ᱦᱩᱸᱢ ᱧᱤᱫᱟᱹ ᱾ ᱵᱟᱨ ᱵᱟᱨᱚᱴᱟ ᱥᱮᱫ ᱛᱮ ᱜᱟᱹᱰᱤ ᱟᱲᱟᱜ ᱟᱠᱟᱫᱟ ᱦᱟᱸᱰᱮᱞᱮ ᱛᱤᱭᱳᱜ ᱟᱠᱟᱫᱟ ᱮᱠᱫᱚᱢ ᱯᱟᱥᱴᱟ ᱾
ᱛᱟᱯᱚᱨᱮ ᱚᱸᱰᱮ ᱪᱟᱣ ᱠᱟᱛᱮᱫ ᱩᱸᱜ ᱚᱸᱰᱮ ᱪᱟᱣ ᱠᱟᱛᱮᱫ ᱮᱸᱜ ᱚᱸᱰᱮ ᱪᱟᱣ ᱠᱟᱛᱮᱫ ᱚᱱᱮ ᱴᱤᱯᱤᱱ ᱠᱚ ᱟᱨ ᱚᱱᱟ ᱫᱟᱠᱟ ᱠᱚ ᱡᱚᱢ ᱫᱚ ᱚᱱᱮ ᱟᱯᱮᱭᱟᱜ ᱠᱷᱚᱨᱪᱟ ᱛᱮᱜᱮ ᱥᱮ ᱡᱟᱦᱟᱸᱭ ᱠᱚ ᱤᱫᱤᱞ ᱞᱮᱫ ᱯᱮᱭᱟ ᱩᱱᱠᱩᱣᱟᱜ ᱾
ᱵᱟᱝ ᱡᱟᱦᱟᱭ ᱠᱚ ᱤᱫᱤ ᱞᱮᱫ ᱞᱮᱭᱟ ᱩᱱᱠᱩᱣᱟᱜ ᱠᱷᱚᱨᱪᱟ ᱛᱮᱜᱮ᱾ ᱩᱱᱠᱩᱜ ᱜᱮ ᱴᱤᱯᱤᱱ ᱠᱚ ᱵᱮᱵᱚᱥᱛᱟ ᱟᱞᱮ ᱛᱟᱸᱦᱤᱡ ᱢᱤᱫ ᱵᱮᱲᱟ ᱟᱨ ᱢᱤᱫ ᱵᱮᱲᱟ ᱫᱟᱠᱟ ᱛᱟᱦᱮᱸ ᱠᱟᱱᱟ᱾
ᱛᱟᱦᱟᱞᱮ ᱯᱟᱹᱭᱞᱟᱹ ᱥᱮᱛᱟᱜ ᱨᱮ ᱪᱮᱫ ᱯᱮ ᱧᱮᱞ ᱠᱮᱫᱟ ᱫᱤᱜᱷᱟᱹᱨᱮ?
ᱯᱟᱹᱭᱞᱟᱹ ᱪᱮᱫ ᱞᱮ ᱧᱮᱞ ᱠᱮᱫᱟ ᱪᱟᱞᱟᱣ ᱠᱟᱛᱮ ᱞᱮ ᱟᱬᱜᱚᱭᱮᱱᱟ᱾
ᱜᱟᱹᱰᱤ ᱠᱷᱚᱱ ᱟᱬᱜᱳ ᱠᱟᱛᱮ ᱜᱮ ᱫᱟᱹᱛᱟᱹᱱᱤ ᱦᱩᱛᱩᱢ ᱵᱟᱲᱟ ᱠᱟᱛᱮ ᱜᱮᱞᱮ ᱪᱟᱞᱟᱣᱱᱟ ᱵᱮᱲᱟ ᱨᱟᱠᱟᱵ ᱞᱮ ᱧᱮᱞ ᱠᱮᱫᱮᱭᱟ ᱾
ᱵᱮᱲᱟᱭ ᱨᱟᱠᱟᱵ ᱮᱱᱟ ᱫᱟᱜ ᱠᱷᱚᱱ ᱾
ᱫᱟᱜ ᱠᱷᱚᱱ ᱵᱮᱲᱟᱭ ᱨᱟᱠᱟᱵ ᱱᱟ᱾
ᱫᱟᱜ ᱠᱷᱚᱱ ᱦᱮᱸ ᱵᱮᱲᱟ ᱫᱟᱜ ᱠᱷᱚᱱᱮ ᱨᱟᱠᱟᱵ ᱮᱱᱟ ᱾ ᱚᱝᱠᱟ ᱜᱮ ᱧᱮᱞᱚᱜ ᱠᱟᱱᱟ ᱛᱚ ᱟᱫᱚ ᱡᱚᱞᱚᱢᱚᱭ ᱫᱟᱜ ᱜᱮ ᱧᱮᱞᱚᱜ ᱠᱟᱱᱟ ᱾ ᱟᱫᱚ ᱫᱟᱜ ᱠᱷᱚᱱᱮ ᱨᱟᱠᱟᱵ ᱮᱱ ᱞᱮᱠᱟᱭ ᱧᱮᱞᱚᱜ ᱠᱟᱱᱟ ᱵᱮᱲᱟ ᱾
ᱦᱩᱸ ᱚᱝᱠᱟ ᱜᱮ ᱧᱮᱞᱚᱜ ᱟᱭ ᱾
ᱫᱚᱢᱮ ᱞᱮ ᱪᱷᱚᱵᱤᱭᱱᱟ, ᱯᱷᱚᱴᱚ ᱦᱮᱡ ᱮᱱᱟᱞᱮ ᱫᱚᱢᱮ ᱾
ᱛᱟᱦᱟᱠᱮ ᱫᱟᱜ ᱨᱮᱯᱮ ᱛᱩᱯᱩ ᱞᱮᱱᱟ ᱥᱮ ᱵᱟᱝ ᱯᱟᱭᱨᱟ ᱞᱮᱱᱟ ᱯᱮ ᱥᱮ ᱵᱟᱝ?
ᱦᱮᱸ ᱾ ᱯᱟᱭᱨᱟ ᱞᱮᱱᱟᱞᱮ ᱰᱷᱮᱣ ᱦᱤᱡᱩᱜ ᱠᱟᱱᱟ ᱰᱩᱵᱩᱡᱚᱜ ᱠᱟᱱᱟᱞᱮ ᱛᱤᱥᱚ ᱰᱷᱮᱶ ᱫᱟᱜ ᱵᱟᱝᱞᱮ ᱧᱮᱞ ᱟᱠᱟᱫᱟ ᱟᱫᱚ ᱪᱮᱜᱠᱟ ᱠᱟᱛᱮ ᱰᱩ ᱵᱩᱡ ᱦᱩᱭᱳᱜᱼᱟ ᱛᱳᱯᱳ ᱦᱳᱭᱳᱜᱼᱟ ᱚᱱᱟ ᱛᱚ ᱵᱟᱝᱞᱮ ᱵᱟᱲᱟᱭᱟ, ᱵᱟᱢ ᱰᱷᱮᱣ ᱫᱟᱜ ᱛᱮ ᱛᱟᱹᱯᱤᱧ ᱵᱷᱤᱸᱫᱟᱹᱲᱮᱫ ᱞᱮᱭᱟᱭ᱾
ᱯᱟᱹᱭᱞᱟᱹ ᱯᱮ ᱪᱟᱣ ᱠᱟᱱᱟ ᱥᱮ ᱪᱮᱫ? ᱦᱮᱸ ᱪᱟᱣ ᱠᱟᱱᱟᱞᱮ ᱟᱹᱰᱤ ᱵᱟᱨ ᱾ ᱦᱮᱸ ᱪᱟᱣ ᱠᱟᱱᱟᱞᱮ ᱢᱚᱸᱬᱮ ᱛᱩᱨᱩᱭ ᱫᱷᱟᱣ ᱾
ᱚᱻ ᱢᱚᱸᱬᱮ ᱛᱩᱨᱩᱭ ᱫᱷᱟᱣ!
ᱦᱮᱸ ᱾
ᱚᱸ ᱾ ᱛᱟᱦᱟᱞᱮ ᱟᱯᱮ ᱫᱚ ᱫᱤᱜᱷᱟᱹ ᱨᱮᱱᱟᱜ ᱡᱷᱚᱛᱚ ᱜᱮᱯᱮ ᱵᱟᱰᱟᱭᱟ ᱪᱮᱫᱠᱟ ᱛᱩᱯᱩ ᱦᱩᱭᱩᱜᱼᱟ
ᱦᱩᱸᱻ ᱾ ᱦᱟᱠᱳ ᱯᱮ ᱥᱟᱵ ᱞᱮᱫ ᱠᱚᱣᱟ ᱰᱩᱵᱩᱡ ᱠᱟᱛᱮᱫ?
ᱵᱟᱸᱝ ᱾ ᱦᱟᱠᱳ ᱟᱵᱟᱨᱮᱢ ᱥᱟᱵ ᱫᱟᱲᱮᱟᱭᱟ!
ᱛᱚ ᱦᱟᱠᱩ ᱯᱮ ᱧᱮᱞ ᱞᱮᱫ ᱠᱚᱣᱟ ᱥᱮ ᱵᱟᱝ ᱫᱚᱠᱟᱱ ᱠᱚᱨᱮ ᱪᱮᱞᱠᱟ ᱦᱟᱹᱠᱩ ᱠᱚ ᱫᱚᱦᱚᱸ ᱟᱠᱟᱜ ᱠᱚᱣᱟ ᱟᱹᱠᱨᱤᱧ ᱞᱟᱹᱜᱤᱫ ᱾
ᱧᱮᱞ ᱠᱮᱜ ᱠᱚᱣᱟᱞᱮ ᱧᱮᱞ ᱠᱮᱜ ᱠᱚᱣᱟᱞᱮ ᱟᱹᱰᱤ ᱨᱚᱠᱚᱢ ᱦᱟᱹᱠᱩ ᱟᱹᱰᱤ ᱨᱚᱠ᱾ ᱢᱟᱨᱟᱝ ᱠᱚ ᱢᱮᱱᱟᱜ ᱠᱚᱣᱟ ᱦᱩᱰᱤᱧ ᱠᱚ ᱢᱮᱱᱟᱜ ᱠᱚᱣᱟ᱾ ᱠᱟᱴᱠᱚᱢ ᱠᱟᱠᱚ ᱫᱚᱦᱚᱸ-ᱟᱠᱟᱜ ᱠᱚᱣᱟ ᱾
ᱦᱟᱛᱟᱣ ᱞᱮᱜ ᱠᱚᱣᱟ ᱯᱮ ᱥᱮ ᱵᱟᱝ ᱛᱟᱦᱚᱞᱮ?
ᱵᱟᱞᱮ ᱦᱟᱛᱟᱣ ᱟᱹᱜᱩ ᱠᱟᱜ ᱠᱚᱭᱟ, ᱤᱭᱟᱹ ᱤᱪᱟᱹᱜ ᱦᱟᱹᱠᱩ ᱞᱮ ᱦᱟᱛᱟᱣ ᱟᱹᱜᱩ ᱞᱮᱜ ᱠᱚᱣᱟ ᱾ ᱱᱚᱭᱟ ᱤᱪᱟᱹᱜ ᱨᱮ ᱤᱪᱟᱹᱜ ᱦᱟᱹᱠᱩ ᱠᱚ ᱵᱮᱥ ᱠᱚ ᱟᱸ ᱯᱩᱭᱟᱹ ᱠᱚ ᱥᱩᱱᱩᱢ ᱨᱮᱠᱚ ᱪᱷᱟᱠᱟᱣ ᱟᱠᱟᱜ ᱠᱚᱣᱟ, ᱟᱫᱚ ᱩᱱᱠᱩ ᱜᱮᱞᱮ ᱟᱹᱜᱩ ᱞᱮᱫ ᱠᱚᱣᱟᱞᱮ ᱾
ᱨᱚᱦᱚᱲ ᱠᱚ?
ᱵᱟᱝ, ᱵᱮᱨᱮᱞ ᱠᱚᱜᱮ᱾ ᱟᱨ ᱥᱩᱱᱩᱢ ᱨᱮ ᱪᱷᱟᱠᱟᱣ ᱠᱟᱛᱮ ᱠᱚ ᱟᱠᱷᱨᱤᱧ ᱮᱜ ᱠᱚᱣᱟ ᱵᱮᱥᱚᱱ ᱟᱛᱮᱜ, ᱟᱫᱚ ᱩᱝᱠᱩ ᱜᱮᱞᱮ ᱦᱟᱛᱟᱣ ᱟᱹᱜᱩ ᱞᱮᱫ ᱠᱚᱣᱟ ᱾
ᱡᱚᱢ ᱞᱮᱜ ᱠᱚᱣᱟᱯᱮ ᱚᱸᱰᱮ ᱪᱮᱫ ᱞᱮᱠᱟ ᱠᱚ ᱵᱩᱡᱷᱟᱹᱜ ᱠᱟᱱᱟ?
ᱵᱷᱟᱜᱮ ᱜᱮᱠᱚ ᱵᱩᱡᱷᱟᱹᱜ ᱠᱟᱱᱟ ᱾ ᱚᱸᱰᱮ ᱦᱚᱞᱮ ᱡᱚᱢ ᱠᱮᱫ ᱠᱚᱣᱟ ᱡᱚᱢ ᱠᱟᱛᱮ ᱜᱮᱛᱚ ᱥᱮᱵᱮᱞ ᱠᱮᱫ ᱞᱮᱛᱮ ᱞᱮ ᱞᱟᱹᱭᱫᱟ ᱚᱲᱟᱜ ᱦᱚᱸ ᱛᱟᱦᱚᱞᱮ ᱵᱚᱱ ᱤᱫᱤ ᱠᱚᱣᱟ ᱾
ᱟᱞᱮ ᱦᱚᱸ ᱤᱪᱟᱹᱜ, ᱤᱪᱟᱹᱫ ᱦᱟᱸᱠᱳ ᱞᱮ ᱡᱚᱢ ᱠᱟᱜ ᱠᱚᱣᱟ ᱢᱚᱴᱟ ᱢᱚᱴᱟ ᱠᱚ ᱾
ᱛᱟᱦᱞᱮ ᱟᱯᱮ ᱯᱮ ᱥᱮᱱ ᱵᱟᱲᱟ ᱠᱟᱱ ᱫᱚ ᱡᱚᱢ ᱟᱹᱜᱩᱠᱟᱜ ᱠᱚᱣᱟᱯᱮ ᱥᱮ ᱵᱟᱝ ᱟᱯᱮ ᱫᱚ?
ᱩᱸ ᱤᱪᱟᱹᱜ ᱦᱟᱹᱠᱩ ᱞᱮ ᱡᱚᱢ ᱠᱟᱜ ᱠᱚᱣᱟ ᱛᱟᱯᱚᱨᱮ ᱢᱟᱨᱟᱝ ᱢᱟᱨᱟᱝ ᱦᱟᱹᱠᱩ ᱨᱚᱦᱚᱲ ᱦᱟᱹᱠᱩ ᱦᱚᱸ ᱾
ᱦᱮᱸ ᱟᱸ ᱡᱷᱚᱛᱚ ᱨᱚᱠᱚᱢ ᱦᱟᱹᱠᱩ ᱜᱮ ᱦᱮᱱᱟᱜ ᱠᱚᱣᱟ ᱟᱫᱚ
ᱟᱹᱰᱤ ᱫᱤᱱ ᱞᱟᱦᱟ ᱛᱮᱠᱚ ᱥᱟᱵ ᱟᱠᱟᱫ ᱠᱚᱣᱟ ᱩᱱᱠᱩ ᱜᱮ ᱥᱟ ᱛᱟᱝ ᱠᱚ ᱚᱡᱚᱜ ᱠᱟᱛᱮ ᱠᱚ ᱫᱚᱦᱚ ᱟᱠᱟᱫ ᱠᱚᱣᱟ᱾
ᱦᱮᱸ᱾ ᱟ ᱫᱤᱜᱟᱹ ᱨᱮᱫᱚ ᱯᱨᱟᱭ ᱫᱚᱢᱮ ᱜᱮᱠᱚ ᱦᱚᱲᱚᱜᱼᱟ᱾
ᱦᱚᱲ ᱦᱚ ᱫᱮᱠᱳ ᱜᱮ ᱵᱤᱥᱤ᱾
ᱮᱦ ᱦᱮᱸ ᱜᱮ ᱵᱤᱥᱤ ᱪᱟᱜᱼᱟ᱾ ᱛᱟᱨᱯᱚᱨᱮᱧ ᱢᱮᱱᱮᱫ ᱛᱟᱦᱮᱸᱫ ᱡᱮ ᱫᱤᱜᱷᱟᱹ ᱫᱚ ᱫᱤᱱᱟᱹᱢ ᱠᱚ ᱪᱟᱜᱼᱟ ᱥᱮ ᱚᱱᱠᱟ ᱵᱳᱲᱳ ᱫᱤᱱ ᱨᱮ ᱠᱚ ᱪᱟᱞᱟᱜᱼᱟ?
ᱫᱤᱜᱟᱹ ᱫᱚ ᱰᱮᱞᱤ ᱜᱮᱠᱚ ᱪᱟᱞᱟᱜᱼᱟ ᱫᱤᱱᱟᱹᱢ ᱜᱮ ᱠᱳᱱᱳ ᱴᱟᱭᱤᱢ ᱠᱚ ᱴᱤᱵᱤᱞ ᱠᱚ ᱪᱮᱫ ᱦᱚᱸ ᱵᱟᱹᱱᱩᱜᱼᱟ ᱠᱟᱛᱮ᱾
ᱟᱞᱮ ᱫᱚᱞᱮ ᱵᱟᱲᱟᱭᱟ ᱵᱚ ᱫᱤᱱ ᱨᱮᱜᱮ ᱠᱚ ᱪᱟᱞᱟᱜᱼᱟ᱾ ᱯᱚᱭᱞᱟ ᱡᱟᱱᱩᱣᱟᱨᱤ ᱨᱮ ᱵᱚᱲᱚ ᱫᱤᱱ ᱨᱮ ᱟᱞᱮ ᱫᱚ ᱚᱱᱠᱟ ᱞᱮ ᱵᱩᱪᱟ᱾
ᱛᱟᱦᱞᱮ ᱟᱯᱮ ᱫᱚ ᱪᱮᱜ ᱨᱮᱯᱮ ᱪᱟᱞᱟᱣ ᱞᱮᱱᱟ?
ᱟᱞᱮ ᱫᱚ ᱵᱚᱲᱚ ᱫᱤᱱ ᱨᱮᱞᱮ ᱪᱟᱣᱞᱮᱱᱟ᱾ ᱛᱟᱦᱚᱞᱮ ᱟᱯᱮ ᱫᱚ ᱵᱚᱲᱚ ᱫᱤᱱ ᱠᱚᱨᱮᱯᱮ ᱥᱮᱱ ᱟᱠᱟᱱᱟ ᱥᱮ ᱮᱢᱱᱤ ᱫᱤᱱ ᱠᱚᱨᱮ ᱜᱮᱯᱮ ᱥᱮᱱ ᱵᱟᱲᱟ ᱟᱠᱟᱱᱟ?
ᱡᱟᱱᱩᱣᱟᱨᱤ ᱯᱳᱭᱞᱳ ᱡᱟᱱᱩᱣᱟᱨᱤ ᱞᱮ ᱪᱟᱣ ᱟᱠᱟᱱᱟ ᱵᱚᱲᱚ ᱫᱤᱱ ᱦᱚᱸᱞᱮ ᱪᱟᱣ ᱟᱠᱟᱱᱟ ᱮᱢᱱᱤ ᱫᱤᱱ ᱦᱚᱸᱞᱮ ᱪᱟᱣ ᱟᱠᱟᱱᱟ᱾
ᱦᱮ,
ᱪᱮᱫ ᱠᱚ ᱩᱛᱩᱣᱟᱜ ᱯᱮᱭᱟ ᱛᱟᱦᱞᱮ? ᱢᱤᱫ ᱵᱮᱲᱟ ᱠᱚ ᱡᱚᱢ ᱦᱚᱪᱚ ᱠᱮᱫ ᱯᱮ ᱫᱚ ᱪᱮᱫ ᱡᱤᱞ?
ᱵᱚᱭᱞᱟᱨ ᱡᱤᱞ ᱟᱨ ᱪᱮᱫ ᱡᱤᱞᱮ ᱡᱚᱢ ᱦᱚᱪᱚ ᱢᱮᱭᱟ?
ᱚᱻ
ᱟᱨ ᱴᱤᱯᱷᱤᱱ ᱛᱟᱦᱮᱸ ᱠᱟᱱ ᱛᱟᱞᱮᱭᱟ᱾ ᱰᱤᱢ ᱛᱟᱦᱮᱸ ᱠᱟᱱᱟ ᱠᱟᱭᱨᱟ ᱛᱟᱦᱮᱸ ᱠᱟᱱᱟ ᱠᱮᱠ ᱛᱟᱦᱮᱸ ᱠᱟᱱᱟ᱾ ᱟᱨ ᱢᱤᱫᱴᱟᱝ ᱪᱮᱲᱟ ᱯᱮᱠᱮᱴ ᱛᱟᱦᱮᱸ ᱠᱟᱱᱟ ᱚᱱᱟ ᱠᱚᱜᱮ ᱠᱚ ᱮᱢᱟᱜ ᱞᱮ ᱛᱟᱦᱮᱸᱫ᱾ ᱛᱟᱦᱚᱞᱮ ᱟᱯᱮ ᱫᱚ ᱪᱮᱫᱠᱟ ᱢᱟᱱᱮ ᱵᱮᱠᱛᱤᱜᱚᱛᱚ ᱯᱮ ᱥᱮᱱ ᱠᱟᱱᱟ ᱥᱮ ᱚᱱᱠᱟ ᱡᱟᱦᱟᱸᱭ ᱵᱷᱟᱲᱟ ᱜᱟᱹᱰᱤ ᱠᱚᱛᱮ ᱯᱮ ᱥᱮᱱ ᱵᱟᱲᱟ ᱟᱠᱟᱱᱟ?
ᱵᱮᱠᱛᱤ ᱜᱚᱛᱚ ᱞᱮ ᱪᱟᱞᱟᱣ ᱟᱠᱟᱱᱟ᱾ ᱫᱮᱡ ᱡᱚᱢ ᱧᱩ ᱠᱟᱛᱮ ᱫᱚᱢᱮ ᱨᱩ ᱦᱩᱭᱮᱱᱟ ᱮᱱᱮᱡ ᱦᱩᱭᱮᱱᱟ ᱨᱟᱹᱥᱨᱟᱹ ᱦᱩᱭᱮᱱᱟ᱾ ᱥᱮᱨᱮᱧ ᱦᱩᱭᱱᱟ ᱫᱤᱠᱩ ᱠᱚ ᱫᱚᱢᱮ ᱠᱚ ᱠᱚᱭᱚᱜ ᱟᱠᱟᱫᱟ᱾
ᱚᱻ ᱛᱟᱢᱟᱠ ᱠᱚᱯᱮ ᱤᱫᱤ ᱞᱮᱫᱟ?
ᱦ ᱟᱯᱮ ᱫᱚ ᱵᱟᱯᱮ ᱤᱫᱤ ᱟᱠᱟᱫᱟ?
ᱵᱟᱝ ᱟᱞᱮ ᱫᱚ ᱴᱟᱢᱟᱠ ᱫᱚ ᱵᱟᱞᱮ ᱤᱫᱤᱠᱟᱫᱟᱞᱟᱠᱚ ᱴᱟᱢᱟᱠᱮᱢ ᱤᱫᱤᱭᱟ ᱚᱸᱰᱮ ᱴᱟᱭᱤᱢᱢ ᱧᱟᱢᱟ᱾ ᱛᱤᱨᱮᱢ ᱮᱱᱮᱡᱼᱟ ᱛᱤᱨᱮᱢ ᱤᱥᱤᱱ ᱵᱟᱥᱟᱝᱼᱟ ᱛᱤᱨᱮᱢ ᱧᱮᱞᱟ᱾ ᱪᱮᱫᱟᱜ ᱥᱮ ᱱᱤᱡᱮ ᱫᱚ᱾ ᱤᱥᱤᱱ ᱵᱟᱥᱟᱝ ᱦᱚᱲ ᱦᱚᱠᱚ ᱤᱫᱤᱞᱮᱜ ᱠᱚᱣᱟ ᱡᱟᱦᱟᱸᱭ ᱢᱟᱹᱞᱤᱠᱮ ᱤᱫᱤᱭᱮᱫ ᱢᱮᱭᱟ ᱩᱱᱤ ᱜᱮᱛᱚ᱾ ᱡᱚᱛᱚᱭ ᱵᱮᱵᱚᱥᱛᱷᱟᱭᱟ᱾
ᱦᱮᱸ᱾